ᱦᱟᱹᱣ ᱜᱚᱝᱠᱮ
ᱦᱮᱸ ᱡᱚᱦᱟᱨ ᱜᱮ
ᱦᱩᱸ ᱜᱚᱝᱠᱮ ᱡᱚᱦᱟᱨ ᱜᱮ
ᱟᱨ ᱪᱮᱫ ᱞᱮᱠᱟ ᱠᱷᱚᱵᱚᱨ ᱠᱚ?
ᱠᱷᱚᱵᱚᱨ ᱠᱚ ᱜᱚᱝᱠᱮ ᱮᱠᱷᱚᱱ ᱱᱟᱯᱟᱭ ᱜᱮᱭᱟ ᱫᱟᱜ ᱡᱟᱹᱲᱤ ᱮᱫᱟᱭ᱾ ᱱᱚᱜᱼᱚᱭ ᱵᱟᱨ ᱥᱤᱧ ᱜᱟᱱ ᱫᱚ ᱦᱩᱭᱱᱟ ᱫᱟᱜ ᱡᱟᱹᱲᱤ ᱛᱚ ᱪᱟᱥ ᱞᱟᱹᱜᱤᱫ ᱪᱟᱨᱟ ᱠᱚ ᱜᱤᱲᱤ ᱥᱟᱹᱛᱟᱹᱜ ᱦᱩᱭᱩᱜ ᱠᱟᱱᱟ ᱨᱮᱰᱤ ᱦᱩᱭᱩᱜ ᱠᱟᱱᱟ᱾
ᱚ ᱦᱚᱸ
ᱟᱯᱮ ᱚᱱᱛᱮ ᱫᱚ ᱜᱚᱝᱠᱮ ᱪᱮᱫ ᱞᱮᱠᱟ?
ᱦᱮᱸ ᱪᱟᱹᱞᱩ ᱟᱠᱟᱱᱟ
ᱨᱚᱦᱚᱭ ᱪᱟᱹᱞᱩ ᱟᱠᱟᱱᱟ ᱥᱮ?
ᱮᱨᱚᱜ
ᱟᱪᱪᱷᱟ ᱟᱪᱪᱷᱟ ᱟᱪᱪᱷᱟ
ᱛᱚᱞᱟ ᱠᱚ ᱛᱚᱞᱟᱭᱮᱫᱼᱟ ᱠᱚ
ᱦᱩᱸ ᱦᱩᱸ ᱦᱩᱸ ᱜᱚᱝᱠᱮ ᱟᱨ ᱦᱩᱲᱩ ᱵᱟᱫᱷᱟ ᱨᱮ ᱡᱟᱦᱟᱱᱟᱜ ᱚᱱᱠᱟ ᱞᱮᱠᱟ ᱯᱮ ᱨᱚᱦᱚᱭ ᱵᱟᱲᱟᱭ ᱜᱮᱭᱟ ᱥᱮ ᱪᱮᱫ ᱡᱚᱱᱰᱨᱟ ᱠᱚ ᱥᱚᱵᱽᱡᱤ ᱠᱚ?
ᱵᱟᱝ ᱜᱮ
ᱦᱩᱲᱩ ᱜᱮ
ᱦᱳᱭ
ᱜᱚᱝᱠᱮ ᱛᱟᱦᱞᱮ ᱟᱯᱮ ᱫᱤᱥᱚᱢ ᱫᱚ ᱵᱩᱨᱩ ᱫᱤᱥᱚᱢ ᱥᱮ ᱵᱤᱨ ᱫᱤᱥᱚᱢ ᱥᱮ ᱪᱮᱫ ᱞᱮᱠᱟ ᱵᱟᱡᱟᱨ ᱫᱤᱥᱚᱢ?
ᱦᱳᱭ ᱵᱩᱨᱩ ᱫᱤᱥᱚᱢ ᱠᱟᱱ ᱜᱮᱭᱟ
ᱟᱪᱪᱷᱟ ᱜᱚᱝᱠᱮ ᱫᱤᱭᱮ ᱵᱤᱨ ᱠᱚ ᱫᱚ ᱢᱮᱱᱟᱜᱼᱟ ᱥᱮ ᱵᱟᱝ?
ᱦᱚᱸ ᱢᱮᱱᱟᱜᱼᱟ
ᱪᱮᱫ ᱵᱤᱨ ᱚᱱᱟ ᱥᱟᱨᱡᱚᱢ ᱵᱤᱨ ᱥᱮ?
ᱦᱳᱭ ᱥᱟᱨᱡᱚᱢ ᱵᱤᱨ ᱜᱮ
ᱛᱤᱱᱟᱹᱜ ᱥᱮᱬᱟ ᱥᱮᱬᱟ ᱫᱟᱨᱮ ᱢᱮᱱᱟᱜᱼᱟ?
ᱦᱮᱸ ᱥᱮᱬᱟ ᱜᱮᱭᱟ ᱵᱩᱨᱩ ᱢᱮᱱᱟᱜ ᱛᱟᱞᱮ ᱭᱟ
ᱚ ᱡᱤᱵ ᱡᱤᱭᱟᱹᱞᱤ ᱠᱚ ᱚᱱᱠᱟᱱ ᱠᱚ ᱢᱮᱱᱟᱜ ᱠᱚᱣᱟ?
ᱵᱟᱝᱜᱮ ᱡᱤᱭᱟᱹᱞᱤ ᱠᱚ ᱫᱚ ᱵᱟᱹᱱᱩᱜ ᱠᱚᱣᱟ ᱪᱮᱬᱮ ᱪᱤᱯᱨᱩ ᱠᱚᱜᱮ ᱢᱮᱱᱟᱜ ᱠᱚᱣᱟ
ᱟᱪᱪᱷᱟ ᱟᱪᱪᱷᱟ ᱟᱫᱚ ᱜᱚᱝᱠᱮ ᱛᱟᱦᱞᱮ ᱱᱟᱹᱭ ᱜᱟᱰᱟ ᱠᱚ ᱟᱯᱮ ᱥᱮᱫ ᱫᱚ ᱪᱮᱫ ᱞᱮᱠᱟ?
ᱦᱩᱸ ᱱᱟᱹᱭ ᱜᱟᱰᱟ ᱢᱮᱱᱟᱜᱼᱟ
ᱞᱟᱹᱴᱩᱣᱟᱜ
ᱦᱳᱭ ᱞᱟᱹᱴᱩ ᱜᱮ
ᱚᱻ
ᱟᱨ ᱟᱨ ᱟᱯᱮ ᱥᱮᱫ ᱫᱚ?
ᱟᱞᱮ ᱥᱮᱫ ᱫᱚ ᱜᱚᱝᱠᱮ ᱵᱤᱨ ᱫᱤᱥᱚᱢ ᱛᱚ ᱟᱞᱮ ᱫᱚ ᱵᱤᱨ ᱛᱟᱞᱟ ᱨᱮ ᱜᱮ ᱢᱮᱱᱟᱜ ᱞᱮᱭᱟ
ᱛᱚ
ᱦᱮᱸ
ᱱᱮᱴᱚᱣᱟᱨᱠ ᱠᱚᱦᱟᱸᱜ ᱚᱱᱠᱟ ᱞᱮᱠᱟ ᱫᱚ ᱵᱟᱭ ᱧᱟᱢ ᱦᱚᱫᱟ ᱟᱫᱚ ᱦᱚᱸᱜᱼᱚᱭ ᱯᱷᱟᱸᱠᱟ ᱧᱚᱜ ᱨᱮ ᱯᱷᱟᱠᱟ ᱧᱚᱜ ᱨᱮ ᱢᱮᱱᱟᱜ ᱦᱚᱛᱮ ᱛᱮ ᱠᱟᱹᱴᱤᱡ ᱱᱮᱴᱚᱣᱟᱨᱠ ᱠᱚᱭ ᱧᱟᱢ ᱟᱹᱜᱩᱭᱮᱫᱟ
ᱦᱮᱸ ᱦᱮᱸ
ᱮᱠᱷᱟᱱ ᱚᱱᱠᱟ ᱞᱮᱠᱟ ᱱᱮᱴᱣᱟᱨᱠ ᱦᱚᱸ ᱵᱟᱭ ᱧᱟᱢ ᱞᱟᱹᱜᱤᱫᱚᱜᱼᱟ
ᱟᱪᱷᱟ
ᱟᱨ ᱰᱩᱝᱨᱤ ᱢᱮᱱᱟᱜᱼᱟ ᱢᱟᱨᱟᱝ ᱢᱟᱨᱟᱝ ᱟᱜ ᱫᱚ ᱵᱟᱝ ᱠᱟᱱᱟ ᱠᱷᱟᱴᱚ ᱠᱷᱟᱴᱚ ᱰᱩᱝᱨᱤ ᱢᱮᱱᱟᱜᱼᱟ
ᱦᱮᱸ
ᱟᱨ ᱡᱤᱭᱟᱹᱞᱤ ᱵᱚᱞᱛᱮᱻ ᱚᱱᱠᱟ ᱞᱮᱠᱟ ᱫᱚ ᱩᱱᱠᱩ ᱛᱩᱭᱩ ᱦᱟᱰᱜᱟᱨ ᱠᱚ ᱢᱮᱱᱟᱜ ᱠᱚᱣᱟ ᱟᱨ ᱦᱟᱹᱛᱤ ᱠᱚᱫᱚ ᱢᱟᱡᱷᱮ ᱢᱟᱡᱷᱮ ᱠᱚ ᱟᱨ ᱦᱟᱹᱛᱤ ᱠᱚᱫᱚ ᱢᱟᱸᱡᱷᱮ ᱢᱟᱸᱡᱷᱮ ᱠᱚ ᱦᱤᱡᱩᱜ ᱜᱮᱭᱟ ᱵᱟᱝ ᱫᱚ ᱵᱟᱝ ᱛᱚ ᱱᱚᱰᱮ ᱫᱚ ᱵᱟᱝᱠᱚ ᱛᱟᱦᱮᱱᱟ ᱱᱚᱣᱟ ᱵᱤᱨ ᱨᱮᱫᱚ
ᱚ ᱦᱚᱸ
ᱚᱱᱠᱟ ᱥᱚᱢᱚᱭ ᱵᱷᱟᱹᱞᱩᱠ ᱠᱚᱦᱚᱸ ᱠᱚ ᱦᱤᱡᱩᱜ ᱜᱮᱭᱟ ᱛᱟᱹᱨᱩᱵᱽ ᱠᱚ ᱛᱟᱹᱨᱩᱵᱽ ᱫᱚ ᱵᱟᱝ ᱠᱚ ᱦᱮᱡ ᱵᱟᱲᱟ ᱟᱠᱟᱱᱟ ᱵᱟᱷᱹᱞᱩᱠ ᱠᱚᱫᱚ ᱠᱚ ᱦᱮᱡ ᱵᱟᱲᱟ ᱟᱠᱟᱱ ᱜᱮᱭᱟ ᱜᱚᱝᱠᱮ ᱛᱟᱦᱚᱞᱮ ᱠᱟᱹᱢᱤ ᱠᱟᱡ ᱠᱚᱫᱚ ᱪᱮᱫ ᱦᱩᱭᱩᱜ ᱠᱟᱱᱟ?
ᱠᱟᱹᱢᱤ ᱠᱟᱡᱽ ᱫᱚ ᱱᱤᱛᱚᱜ ᱫᱚ ᱱᱚᱜᱼᱚᱭ ᱟᱵᱚᱣᱟᱜ ᱟᱹᱛᱩ ᱫᱤᱥᱚᱢ ᱠᱚᱨᱮᱜᱮ ᱡᱟᱦᱟᱸᱜᱮ ᱠᱟᱹᱢᱤ ᱠᱚ ᱛᱟᱦᱮᱱ ᱠᱟᱱᱟ ᱚᱱᱟ ᱠᱚᱜᱮ
ᱦᱮᱸ
ᱟᱨ ᱟᱹᱵᱤᱱ ᱫᱚ
ᱟᱹᱞᱤᱧ ᱫᱚ ᱜᱚᱢᱠᱮ ᱦᱚᱸ ᱚᱲᱟᱜ ᱠᱚᱨᱮ ᱮᱠᱷᱚᱱ ᱫᱚ ᱮᱠᱷᱚᱱ ᱫᱚ ᱚᱲᱟᱜ ᱠᱚᱨᱮ ᱜᱮ
ᱚ ᱦᱚᱸ
ᱜᱚᱝᱠᱮ ᱵᱚᱞ ᱮᱱᱮᱡ ᱠᱚ ᱦᱩᱭ ᱵᱟᱲᱟᱭᱟᱜᱼᱟ ᱥᱮ ᱵᱟᱝ ᱟᱯᱮ ᱚᱱᱛᱮ ᱫᱚ
ᱦᱚᱸ ᱦᱩᱭᱩᱜᱼᱟ ᱦᱩᱭᱩᱜᱼᱟ ᱫᱚᱦᱚᱭᱟᱞᱮ ᱱᱚᱣᱟ ᱡᱟᱱᱩᱣᱟᱨᱤ ᱢᱟᱥᱚ ᱨᱮ
ᱡᱟᱱᱩᱣᱟᱨᱤ
ᱦᱳᱭ
ᱛᱟᱦᱚᱞᱮ ᱜᱚᱝᱠᱮ ᱮᱠᱷᱚᱱ ᱛᱚ ᱰᱷᱮᱨ ᱫᱤᱱ ᱢᱮᱱᱟᱜᱼᱟ ᱚᱠᱛᱚ ᱛᱟᱦᱚᱞᱮ
ᱟᱪᱷᱟ
ᱟᱞᱮ ᱱᱚᱛᱮ ᱫᱚ ᱱᱟᱜ ᱱᱚᱣᱟ ᱫᱚ ᱟᱨᱟᱢ ᱰᱚ ᱧᱚᱜ ᱟᱠᱟᱱ ᱜᱮᱭᱟ ᱟᱫᱚ ᱚᱱᱟᱱ ᱯᱚᱱᱮᱨᱚ ᱟᱜᱚᱥᱴ ᱡᱚᱠᱷᱚᱱ ᱦᱤᱡᱩᱜᱼᱟ
ᱦᱮᱸ
ᱟᱫᱚ ᱩᱱ ᱠᱷᱚᱱ ᱫᱚ ᱟᱹᱰᱤ ᱡᱟᱹᱥᱛᱤ ᱠᱟᱭᱛᱮ ᱟᱨᱟᱢᱵᱚᱜᱼᱟ ᱟᱫᱚ ᱜᱚᱴᱟᱜᱮ ᱜᱚᱴᱟᱜ ᱜᱮ ᱟᱫᱚ ᱦᱩᱭᱩᱜᱼᱟ
ᱟᱪᱷᱟ
ᱟᱫᱚ ᱱᱮᱛᱟᱨ ᱫᱚ ᱞᱟᱦᱟᱛᱮ ᱞᱮᱠᱟ ᱞᱟᱦᱟᱛᱮ ᱢᱚᱱᱮ ᱵᱷᱮᱰᱟ ᱠᱚᱠᱚ ᱮᱢᱮᱫ ᱠᱚ ᱛᱟᱦᱮᱸᱫ
ᱦᱮᱸ
ᱦᱮᱸ ᱵᱷᱮᱰᱟ ᱛᱟᱨᱯᱚᱨ ᱱᱮᱛᱟᱨ ᱫᱚ ᱚᱱᱠᱟ ᱵᱷᱮᱰᱟ ᱥᱩᱠᱨᱤ ᱠᱷᱮᱹᱞ ᱠᱚᱫᱚ ᱚᱱᱠᱟ ᱞᱮᱠᱟ ᱫᱚ ᱵᱟᱝ ᱦᱩᱭᱩᱜ ᱠᱟᱱᱟ ᱱᱮᱛᱟᱨ ᱫᱚ ᱦᱩᱭᱩᱜ ᱜᱮᱭᱟ ᱯᱚᱭᱥᱟ ᱫᱤᱭᱮ ᱜᱮ ᱦᱩᱭᱩᱜ ᱠᱟᱱᱟ
ᱦᱮᱸ ᱦᱮᱸ
ᱞᱟᱹᱴᱩ ᱠᱷᱮᱞ ᱫᱚ ᱯᱚᱭᱥᱟ ᱫᱤᱭᱮ ᱜᱮ ᱞᱟᱠᱷ ᱴᱟᱠᱟ ᱫᱩ ᱞᱟᱠᱷ ᱴᱟᱠᱟ
ᱦᱳᱭ ᱱᱮᱛᱟᱨ ᱢᱟ ᱚᱱᱠᱟ ᱜᱮ ᱪᱟᱞᱟᱜ ᱠᱟᱱᱟ ᱢᱟᱲᱟᱝ ᱢᱟ ᱥᱮᱫᱟᱭ ᱢᱟ ᱛᱟᱦᱮᱸ ᱯᱚᱞᱴᱨᱤ ᱠᱚ ᱢᱮᱨᱚᱢ ᱠᱚ
ᱦᱮᱸ ᱦᱮᱸ ᱟᱨ ᱜᱚᱢᱠᱟ ᱯᱚᱞᱴᱤ ᱠᱷᱮᱞ ᱦᱩᱭ ᱫᱚ ᱦᱩᱭᱩᱜ ᱜᱮᱭᱟ ᱵᱟᱝ ᱫᱚ ᱵᱟᱝ ᱟᱫᱚ ᱚᱱᱟ ᱫᱚ ᱟᱸ ᱟᱛᱩ ᱚᱲᱟᱜ ᱠᱚᱨᱮ ᱟᱨᱠᱤ ᱢᱟᱱᱮ ᱳᱭ ᱟᱨᱠᱤ ᱜᱤᱫᱽᱨᱟᱹ ᱠᱚ ᱞᱟᱹᱜᱤᱫ ᱜᱮ ᱯᱳᱞᱴᱤ ᱠᱷᱹᱮᱞᱳ ᱦᱩᱭ ᱫᱚᱛᱚ ᱞᱟᱦᱟ ᱞᱮᱠᱟ ᱫᱚ ᱮᱠᱴᱩ ᱠᱚᱢ ᱠᱟᱱᱟ
ᱟᱨ ᱦᱚᱸ ᱠᱷᱮᱞ ᱜᱮᱭᱟᱞᱤᱧ ᱥᱚᱢᱚᱭ ᱥᱚᱢᱚᱭ ᱨᱮ
ᱚ ᱟᱪᱪᱷᱟ ᱟᱪᱪᱷᱟ ᱛᱟᱦᱚᱞᱮ ᱦᱩᱞ ᱢᱟᱦᱟ ᱛᱚ ᱥᱮᱴᱮᱨᱚᱜ ᱠᱟᱱᱟ ᱜᱚᱝᱠᱮ
ᱦᱚᱸ ᱥᱮᱴᱮᱨᱚᱜ ᱠᱟᱱᱟ
ᱦᱩᱞ ᱢᱟᱦᱟ ᱠᱚᱫᱚ ᱢᱟᱱᱟᱣ ᱵᱟᱲᱟ ᱦᱩᱭᱩᱜ ᱜᱮᱭᱟ ᱥᱮ ᱵᱟᱝ
ᱦᱳᱭ ᱢᱟᱱᱟᱣ ᱵᱟᱲᱟᱭ ᱦᱩᱭᱩᱜ ᱜᱮᱭᱟ
ᱚ ᱟᱪᱪᱷᱟ ᱟᱪᱪᱷᱟ
ᱦᱩᱸ
ᱟᱫᱚ ᱟᱯᱮ ᱟᱹᱛᱩ ᱨᱮᱫᱚ ᱥᱟᱱᱛᱟᱲ ᱜᱮ ᱥᱮ ᱟᱨᱦᱚᱸ ᱮᱴᱟᱜ ᱡᱟᱹᱛᱤ ᱠᱚᱦᱚᱸ ᱢᱮᱱᱟᱜ ᱠᱚᱣᱟ
ᱦᱮ ᱢᱮᱥᱟᱢᱤᱥᱤ ᱥᱟᱱᱛᱟᱲ ᱠᱚᱦᱚᱸ ᱮᱴᱟᱜ ᱡᱟᱹᱛ ᱠᱚᱦᱚᱸ
ᱚ ᱟᱫᱚ ᱟᱯᱮ ᱠᱚ ᱵᱷᱤᱛᱤᱨ ᱨᱮ ᱚᱱᱠᱟ ᱞᱮᱠᱟᱛᱚ ᱛᱟᱯᱟᱢ ᱠᱚ ᱦᱩᱭ ᱵᱟᱲᱟᱜ ᱜᱮᱭᱟ ᱠᱤ
ᱵᱟᱝ ᱜᱮ
ᱚᱻ ᱡᱟᱭᱜᱟ ᱡᱟᱭᱜᱟ ᱫᱚ ᱦᱩᱭ ᱵᱟᱲᱟᱜ ᱠᱟᱱ ᱜᱮᱭᱟ ᱧᱮᱞᱚᱜᱚᱜ ᱠᱟᱱᱟ
ᱚᱸᱻ
ᱜᱚᱢᱠᱮ ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ-ᱟ ᱠᱟᱹᱢᱤ ᱠᱟᱡᱽ ᱫᱚ? ᱠᱟᱹᱢᱤ ᱠᱟᱡᱽ ᱫᱚ ᱪᱮᱫ ᱠᱚ ᱪᱤᱠᱟᱹ ᱵᱟᱲᱟᱭ ᱦᱩᱭᱩᱜ-ᱟ?
ᱱᱤᱛᱚᱜ ᱢᱟ ᱵᱚᱨᱛᱚᱢᱟᱱ ᱨᱮ ᱱᱚᱜᱼᱚᱭ ᱦᱟᱸᱜ ᱟᱵᱚᱣᱟᱜ ᱡᱟᱦᱟᱸ ᱚᱲᱟᱜ ᱠᱚᱨᱮᱱᱟᱜ ᱠᱟᱹᱢᱤ ᱠᱚᱜᱮ ᱚᱱᱟ ᱠᱚᱜᱮ ᱟᱨ ᱮᱥᱮ ᱫᱚ ᱮᱴᱟᱜ ᱠᱚᱨᱮ ᱫᱚ ᱵᱟᱝ ᱠᱟᱹᱢᱤ ᱦᱩᱭᱩᱜ ᱠᱟᱱᱟ
ᱦᱩᱸ
ᱚᱻ
ᱜᱚᱝᱠᱮ ᱦᱮᱸ ᱟᱹᱞᱤᱧ ᱫᱚ ᱟᱹᱞᱤᱧ ᱫᱚ ᱚᱲᱟᱜ ᱠᱚᱨᱮᱜᱮ ᱜᱚᱢᱠᱮ ᱟᱫᱚ ᱚᱱᱠᱟ ᱞᱮᱠᱟ ᱮᱴᱟᱜ ᱠᱟᱹᱢᱤ ᱫᱚ ᱵᱟᱝ ᱠᱟᱹᱢᱤ ᱦᱩᱭ ᱵᱟᱲᱟᱣ ᱟᱠᱟᱱᱟ
ᱦᱮᱸ
ᱜᱚᱢᱠᱮ ᱛᱟᱦᱚᱞᱮ ᱱᱟᱹᱭ ᱠᱚᱨᱮ ᱜᱟᱰᱟ ᱠᱚᱨᱮ ᱦᱟᱹᱠᱩ ᱠᱚ ᱥᱟᱵ ᱵᱟᱲᱟ ᱦᱩᱭᱩᱜ ᱜᱮᱭᱟ ᱥᱮ ᱵᱟᱝ?
ᱦᱚᱸ ᱦᱟᱹᱠᱩ ᱢᱟ ᱤᱧ ᱢᱟ ᱵᱟᱹᱧ ᱥᱟᱵ ᱠᱚᱣᱟ ᱟᱨ ᱮᱴᱟᱜ ᱠᱚ ᱠᱚ ᱥᱟᱵ ᱠᱚᱣᱟᱞᱮ ᱤᱧ ᱫᱚ ᱩᱱᱟᱹᱜ ᱤᱱᱴᱟᱨᱮᱥᱴᱮᱰ ᱵᱟᱝ ᱦᱟᱹᱠᱩ ᱥᱟᱵ ᱨᱮ
ᱟᱪᱪᱷᱟ ᱟᱪᱪᱷᱟ ᱟᱪᱪᱷᱟ ᱛᱟᱦᱚᱞᱮ ᱜᱚᱢᱠᱮ ᱟᱹᱵᱤᱱᱟᱜ ᱤᱱᱴᱟᱨᱮᱥᱴ ᱫᱚ ᱪᱮᱫ ᱨᱮ?
ᱚᱱᱠᱟ ᱤᱧ ᱚᱱᱟ ᱢᱟᱱᱮ ᱟᱯᱱᱟᱨᱟᱜ ᱡᱟᱦᱟᱸ ᱦᱚᱸ ᱡᱟᱦᱟᱸ ᱠᱚ ᱚᱞ ᱯᱟᱲᱦᱟᱣ ᱠᱚᱨᱮ ᱠᱟᱹᱡ ᱟᱨ ᱵᱚᱞ ᱮᱱᱮᱡ ᱠᱚᱨᱮ ᱠᱟᱹᱡ
ᱚᱻ
ᱚᱱᱟ ᱠᱚᱨᱮ ᱜᱮ ᱡᱟᱹᱥᱛᱤ ᱫᱚ
ᱦᱩᱸ ᱦᱩᱸ ᱦᱩᱸ ᱦᱩᱸ ᱟᱫᱚ ᱜᱚᱝᱠᱮ ᱮ ᱜᱚᱢᱠᱮ ᱟᱯᱮ ᱫᱚ ᱟᱢᱵᱟᱵᱚᱛᱤ ᱠᱚᱯᱮ ᱢᱟᱱᱟᱣ ᱵᱟᱲᱟᱭ ᱜᱮᱭᱟ ᱥᱮ ᱵᱟᱝ?
ᱦᱮᱸ
ᱟᱢᱵᱟᱵᱚᱛᱤ ᱠᱚᱠᱚ ᱢᱟᱱᱟᱣ ᱵᱟᱲᱟᱭ ᱜᱮᱭᱟ ᱥᱮ ᱵᱟᱝ?
ᱵᱟᱝ ᱜᱮ
ᱚᱸ ᱟᱨ ᱮᱨᱚᱜ ᱮᱨᱚᱜ ᱠᱚ
ᱮᱨᱚᱜ ᱠᱚᱢᱟ ᱟᱞᱮ ᱥᱮᱫ ᱫᱚ ᱚᱱᱠᱟ ᱫᱚ ᱵᱟᱠᱚ ᱢᱟᱱᱟᱣᱟ ᱰᱟᱭᱨᱮᱠᱴ ᱠᱚ ᱮᱨ ᱟᱠᱚ ᱛᱚᱞᱟᱭᱟᱠᱚ
ᱚᱸ ᱟᱫᱚ ᱚᱱᱟ ᱞᱟᱦᱟ ᱵᱚᱸᱜᱟ ᱵᱩᱨᱩ ᱵᱟᱝᱠᱚ ᱵᱚᱸᱜᱟ ᱵᱩᱨᱩᱜ ᱵᱟᱲᱟᱜ ᱜᱮᱭᱟ
ᱵᱟᱝ ᱜᱮ
ᱩᱸᱻ
ᱛᱟᱦᱚᱞᱮ ᱪᱟᱥᱵᱟᱥ ᱫᱚ ᱜᱚᱢᱠᱮ ᱵᱚᱪᱷᱚᱨ ᱨᱮ ᱢᱤᱫ ᱫᱷᱟᱣ ᱥᱮ ᱵᱟᱨ ᱫᱷᱟᱣ ᱦᱩᱭᱩᱜᱼᱟ?
ᱦᱚᱸ ᱢᱤᱫ ᱫᱷᱟᱣ ᱜᱮ
ᱚᱱᱠᱟ ᱰᱮᱢ ᱯᱷᱮᱢ ᱠᱚ ᱢᱮᱱᱟᱜᱼᱟ ᱡᱮ ᱡᱟ ᱫᱟᱜ ᱯᱷᱟᱜ ᱠᱚ ᱦᱤᱡᱩᱜᱼᱟ ᱟᱨᱠᱤ ᱠᱮᱱᱮᱞ ᱛᱮ? ᱜᱟᱰᱟᱛᱮ
ᱚᱱᱠᱟ ᱥᱩᱵᱤᱫᱷᱟ ᱫᱚᱠᱚ ᱮᱢ ᱠᱟᱜᱼᱟ ᱞᱮᱠᱤᱱ ᱚᱱᱟ ᱤᱭᱩᱡᱽ ᱮᱫ ᱜᱮᱭᱟ ᱠᱚ ᱥᱚᱨᱠᱟᱨ ᱯᱟᱥᱴᱟ ᱥᱮᱫ ᱛᱮ ᱡᱟᱦᱟᱸᱭ
ᱜᱟᱰᱟ ᱠᱷᱚᱱ ᱫᱟᱜ ᱨᱟᱠᱟᱵ ᱠᱟᱱᱟ
ᱥᱮᱞᱳ ᱛᱮ
ᱦᱚ ᱢᱮᱥᱤᱱ ᱛᱮᱜᱮ ᱚᱱᱟ ᱯᱟᱭᱤᱯ ᱠᱚ ᱵᱟᱹᱭᱥᱟᱹᱣ ᱠᱟᱜᱼᱫᱚ
ᱜᱚᱝᱠᱮ ᱚᱱᱟ ᱨᱮᱫᱚ ᱛᱟᱦᱚᱞᱮ ᱵᱤᱞ ᱠᱚᱫᱚ ᱦᱤᱡᱩᱜᱼᱟ ᱥᱮ ᱯᱷᱤᱨᱤ ᱜᱮ?
ᱚᱱᱟᱢᱟ ᱤᱧ ᱦᱚᱸ ᱚᱱᱟ ᱨᱮᱱᱟᱜ ᱡᱟᱱᱠᱟᱨᱤ ᱩᱱᱟᱹᱜ ᱵᱟᱹᱧ ᱦᱟᱛᱟᱣ ᱠᱟᱜᱼᱟ
ᱟᱪᱪᱷᱟ ᱟᱪᱪᱷᱟ ᱟᱪᱪᱷᱟ ᱟᱪᱪᱷᱟ
ᱦᱳᱭ
ᱟᱨ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ ᱱᱤᱛᱚᱜ ᱫᱚ ᱫᱟᱹᱛᱟᱹᱱᱤ ᱥᱟᱯᱟ ᱠᱚᱫᱚ ᱦᱩᱭ ᱠᱟᱱᱟ ᱥᱮ ᱵᱟᱝ
ᱚᱸ ᱦᱩᱭ ᱠᱟᱱᱟ
ᱟᱨ ᱚᱲᱟᱜ ᱠᱚᱨᱮ ᱫᱚ ᱡᱷᱚᱛᱚ ᱠᱚ ᱱᱟᱯᱟᱭ ᱜᱮᱭᱟ
ᱦᱳᱭ ᱱᱟᱯᱟᱭ ᱜᱮ
ᱛᱟᱞᱮ ᱠᱚᱫᱚ ᱵᱤᱞᱤᱜ ᱠᱟᱱᱟ ᱥᱮ ᱵᱟᱝᱟ ᱟᱯᱮ ᱚᱱᱛᱮ ᱫᱚ
ᱦᱚᱸ ᱛᱟᱦᱚᱞᱮ ᱠᱚ ᱤᱭᱟᱹᱜ ᱠᱟᱱ ᱜᱮᱭᱟ
ᱦ
ᱵᱤᱞᱤᱜ ᱠᱟᱱ ᱜᱮᱭᱟ ᱟᱯᱮ ᱚᱱᱛᱮ ᱛᱟᱞᱮ ᱵᱷᱟᱹᱛᱤᱭᱟᱯᱮ
ᱜᱚᱝᱠᱮ ᱦᱮᱸᱼᱮ ᱠᱤᱪᱷᱩ ᱜᱟᱱ ᱫᱚ ᱞᱟᱦᱟ ᱠᱚᱫᱚ ᱵᱤᱞᱤᱜ ᱠᱟᱱᱟ ᱠᱤᱪᱷᱩ ᱜᱟᱱ ᱫᱚ ᱦᱮᱸ ᱮ ᱡᱟᱹᱞᱤ ᱢᱮᱱᱟᱜ ᱜᱮᱭᱟ ᱛᱟᱞᱮ ᱦᱚᱸ ᱱᱮᱛᱟᱨ ᱡᱟᱹᱛ ᱠᱚ ᱟᱞᱟᱫᱟᱣ ᱠᱟᱱᱟ ᱛᱚ
ᱟᱪᱪᱷᱟ
ᱠᱤᱪᱷᱩ ᱜᱟᱱ ᱫᱚ ᱟᱫᱚ ᱵᱟᱹᱫᱩᱲ ᱵᱟᱝᱠᱚ ᱡᱚᱢᱟᱜ ᱠᱷᱟᱱ ᱫᱚ ᱵᱟᱝ ᱵᱩᱡᱩᱜᱼᱟ ᱵᱤᱞᱤᱭ ᱠᱟᱱᱟ ᱥᱮ ᱵᱟᱝ
ᱦᱮᱸ ᱦᱩᱸ
ᱩᱱᱟᱹᱜ ᱞᱚᱜᱚᱱ ᱫᱚ ᱱᱟᱜ ᱵᱟᱝ ᱧᱩᱨᱩᱦᱩ ᱦᱚᱫᱚᱜᱼᱟ ᱫᱟᱨᱮ ᱠᱷᱚᱱ
ᱦᱮᱸ ᱦᱮᱸ
ᱱᱮᱛᱟᱨ ᱫᱚ ᱟᱫᱚ ᱵᱟᱹᱫᱩᱲ ᱠᱚ ᱯᱟᱨᱪᱟᱜᱼᱟ ᱦᱟᱸᱜ ᱵᱟᱹᱫᱩᱲ ᱠᱚ ᱡᱚᱢᱟᱜᱼᱟ ᱠᱟᱹᱴᱤᱡ
ᱚ ᱦᱚ
ᱦ ᱛᱟᱦᱚᱞᱮ ᱛᱚᱞᱟ ᱠᱚᱫᱚ ᱛᱤᱱᱟᱹᱜ ᱜᱟᱱ ᱞᱟᱹᱴᱩ ᱞᱟᱹᱴᱩ ᱦᱟᱨᱟᱣ ᱠᱟᱱᱟ
ᱦᱮᱸ ᱞᱟᱹᱴᱩ ᱠᱟᱱ ᱜᱮᱭᱟ ᱚᱱᱟ ᱩᱢᱩᱞ ᱞᱮᱠᱟ
ᱟᱪᱪᱷᱟ ᱟᱪᱪᱷᱟ ᱜᱚᱝᱠᱮ ᱛᱟᱦᱚᱞᱮ ᱚᱠᱛᱚ ᱛᱚ ᱟᱹᱰᱤ ᱜᱟᱱ ᱜᱮ ᱦᱩᱭᱮᱱᱟ
ᱦᱚᱸ ᱴᱷᱤᱠ ᱜᱮᱭᱟ ᱢᱟ ᱛᱚᱵᱮ
ᱦᱩᱸ ᱦᱩᱸ
ᱴᱷᱤᱠ